ᱦᱮᱞᱳ᱾ ᱦᱮᱞᱳ᱾
ᱦᱮᱞᱳ᱾
ᱨᱚᱲ ᱟᱸᱡᱚᱢᱚᱜ ᱠᱟᱱᱟ?
ᱦᱮᱸ ᱨᱚᱲ ᱧᱟᱢᱚᱜ ᱠᱟᱱᱟ᱾
ᱚᱹ ᱞᱟᱹᱭ ᱢᱮ ᱪᱮᱫ ᱮᱢ ᱪᱤᱠᱟᱹᱭᱮᱫᱟ? ᱦᱮᱞᱳ᱾ ᱦᱮᱞᱳ᱾
ᱦᱮᱞᱳ᱾
ᱢᱮᱱ ᱫᱟ ᱤᱧᱟᱹᱜ ᱨᱚᱲ ᱟᱸᱡᱚᱢ ᱫᱟᱢ ᱥᱮ ᱵᱟᱝ?
ᱦᱳᱭ ᱦᱳᱭ ᱟᱸᱡᱚᱢᱮᱫ ᱜᱤᱭᱟᱹᱟᱹᱧ ᱢᱟᱡᱷᱮ ᱢᱚᱫᱽᱫᱷᱮ ᱠᱟᱴᱟᱣ ᱠᱟᱴᱟᱣ ᱟᱸᱡᱚᱢᱚᱜ ᱠᱟᱱᱟ᱾
ᱚᱻ
ᱱᱮᱴᱳᱣᱟᱨᱠ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱚ ᱞᱟᱹᱭ ᱢᱮ ᱪᱮᱫ ᱮᱢ ᱪᱤᱠᱟᱹᱭᱫᱟ?
ᱪᱤᱠᱟᱹ ᱵᱚᱞᱛᱮ ᱟᱜᱭ-ᱜᱚᱭ ᱛᱚ ᱡᱚᱢ ᱵᱟᱲᱟ ᱠᱟᱛᱮ ᱵᱟᱭᱨᱮ ᱥᱮᱫ ᱨᱮ ᱩᱰᱩᱠ ᱟᱠᱟᱱᱟᱹᱧ ᱫᱩᱲᱩᱵ ᱠᱟᱱᱟᱹᱧ᱾ ᱟᱢ ᱜᱮ?
ᱚᱻ ᱤᱧ ᱦᱚᱸ ᱡᱚᱢ ᱵᱟᱲᱟ ᱠᱟᱛᱮ ᱜᱤᱛᱤᱡ ᱠᱟᱱᱟᱹᱧ᱾
ᱡᱚᱢ ᱵᱟᱲᱟ ᱠᱚ ᱦᱩᱭ ᱱᱟ ᱥᱮ ᱵᱟᱝ?
ᱦᱮᱸ ᱡᱚᱢ ᱦᱳᱭ ᱠᱟᱱᱟ᱾
ᱟᱪᱪᱷᱟ᱾
ᱪᱮᱫ ᱯᱮ ᱩᱛᱩ ᱞᱮᱫ-ᱟ?
ᱞᱟᱹᱭ ᱢᱮ
ᱢᱮᱱᱫᱟᱹᱧ ᱪᱮᱫ ᱯᱮ ᱩᱛᱩ ᱞᱮᱫ-ᱟ?
ᱚᱳ ᱩᱛᱩ ᱞᱮᱜ ᱼᱟ ᱞᱮ ᱦᱟᱹᱠᱩ᱾
ᱟᱹᱰᱤ ᱱᱟᱯᱟᱭ, ᱪᱮ ᱱᱩᱠᱩ ᱨᱮᱱ ᱥᱮ ᱠᱤᱨᱤᱧ ᱦᱟᱹᱠᱩ
ᱵᱟᱹᱫᱽ ᱨᱮᱱᱟ ᱦᱟᱹᱠᱳ᱾ ᱵᱟᱭᱦᱟᱹᱲ ᱨᱮᱱ᱾ ᱵᱟᱭᱦᱟᱹᱲ ᱨᱮᱱ᱾ ᱟᱯᱮ ᱪᱮᱫ ᱯᱮ ᱩᱛᱩ ᱞᱮᱫᱟ? ᱢᱮᱱᱫᱟᱹᱧ ᱟᱯᱮ ᱪᱮᱫ ᱯᱮ ᱩᱛᱩᱞᱟᱜ-ᱟ? ᱦᱟᱞᱳ ᱾ ᱦᱟᱞᱳ᱾ ᱦᱟᱞᱳ᱾ ᱢᱮᱱᱫᱟᱹᱧ ᱱᱮᱴᱣᱟᱨᱠ